ᱦᱮᱞᱳ ᱡᱚᱦᱟᱨ ᱜᱮ
ᱦᱮᱞᱳ ᱦᱮ ᱨᱚᱲᱠᱚ ᱟᱸᱡᱚᱢᱚᱜ ᱠᱟᱱᱟ ᱟᱞᱤᱧᱟᱹᱜ?
ᱦᱚᱸ ᱨᱚᱲ ᱠᱚ ᱟᱸᱡᱚᱢᱚᱜ ᱠᱟᱱ ᱛᱟᱵᱚᱱ ᱜᱮᱭᱟ᱾
ᱦᱩᱸ ᱨᱚᱲ ᱠᱚ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱨᱚᱲ ᱠᱚ ᱟᱸᱡᱚᱢᱚᱜ ᱠᱟᱱ ᱛᱟᱵᱮᱱ ᱜᱮᱭᱟ᱾
ᱛᱟᱦᱚᱞᱮ ᱥᱟᱜᱩᱱ ᱥᱮᱛᱟᱜ
ᱦᱮᱸ ᱥᱟᱹᱜᱩᱱ ᱥᱮᱛᱟᱜ᱾ ᱫᱤᱭᱮ ᱯᱚᱨ ᱱᱟᱯᱟᱭ ᱜᱮ ᱦᱮᱱᱟᱜ ᱵᱮᱱᱟ ᱛᱚ? ᱩᱸ ᱫᱤᱭᱮ ᱯᱚᱨ ᱪᱮᱫ ᱠᱚᱵᱮᱱ ᱪᱮᱤᱠᱟᱹᱭᱮᱫᱟ? ᱦᱮᱞᱳ ᱨᱚᱲ ᱰᱤᱥᱴᱟᱵᱚᱜ ᱠᱟᱱ ᱛᱟᱵᱮᱱ
ᱟᱪᱪᱷᱟ
ᱦᱮᱞᱳ
ᱥᱮᱛᱟᱜ ᱠᱟᱱ ᱜᱮᱭᱟᱵᱤᱱ ᱠᱟᱹᱭᱮᱫᱟ ᱦᱚᱸᱜᱼᱚᱭ ᱪᱟ ᱠᱟᱹᱢᱤ ᱪᱟᱞᱟᱜ ᱠᱟᱱᱟ ᱦᱩ
ᱫᱤᱭᱮ ᱯᱚᱨ ᱛᱤᱱ ᱛᱤᱱᱟᱹᱜᱴᱟ ᱪᱟᱥ ᱵᱟᱲᱟ ᱦᱩᱭᱱᱟ? ᱢᱮᱱᱫᱟᱞᱤᱧ ᱛᱤᱱᱟᱹᱜᱴᱟ ᱵᱮᱱ ᱪᱟᱥ ᱵᱟᱲᱟ ᱠᱮᱜᱼᱟ?
ᱥᱮᱴᱮᱨ ᱟᱠᱟᱱ ᱛᱟᱞᱮ ᱫᱚ
ᱚ᱾
ᱡᱷᱚᱛᱚ ᱪᱟᱵᱟ ᱩᱛᱟᱹᱨᱚᱜᱼᱟ ᱦᱟᱸᱜ ᱦᱩᱨᱩ ᱨᱚᱦᱚᱭ ᱠᱚ᱾
ᱚ, ᱯᱩᱨᱟᱹᱣ ᱞᱮᱠᱟ ᱧᱚᱜ ᱠᱟᱱᱟ ᱵᱟᱝᱟ?
ᱦᱩᱸ᱾
ᱠᱟᱹᱴᱤᱡ ᱱᱮᱴᱣᱟᱨᱠ ᱵᱟᱭ ᱧᱟᱢᱮᱫ ᱛᱟᱵᱮᱱᱟ ᱟᱵᱮᱱᱟᱜ ᱦᱮᱸ ᱠᱟᱹᱴᱤᱡ ᱯᱷᱟᱠᱟ ᱥᱮᱫ ᱵᱮᱱ ᱦᱮᱡ ᱞᱮᱜᱠᱷᱟᱡ ᱠᱟᱡ ᱠᱮᱭᱟᱭ᱾ ᱵᱷᱟᱜᱮ ᱦᱩᱭ ᱠᱚᱜᱼᱟ᱾
ᱵᱷᱟᱜᱮ ᱡᱟᱭᱜᱟ ᱨᱮ᱾
ᱚ᱾
ᱱᱮᱴᱣᱟᱨᱠ ᱮ ᱰᱤᱥᱴᱟᱵᱮᱫ ᱛᱟᱵᱮᱱ᱾ ᱦᱮᱸ ᱱᱤᱛ ᱫᱚ ᱟᱸᱡᱚᱢᱚᱜ ᱠᱟᱱ ᱛᱟᱵᱮᱱᱟ᱾
ᱦᱚᱸᱜᱼᱚᱭ ᱱᱤᱛᱚᱜ ᱛᱚ ᱧᱟᱢ ᱮᱫᱟ ᱴᱷᱤᱠ ᱜᱮ᱾ ᱦᱩᱸ᱾
ᱦᱮᱸ ᱦᱮᱸ᱾
ᱟᱪᱪᱷᱟ, ᱛᱟᱦᱚᱞᱮ ᱞᱟᱹᱭ ᱵᱤᱱ ᱟ ᱟᱹᱵᱤᱱ ᱥᱮᱫ ᱦᱩᱲᱩ ᱨᱚᱦᱚᱭ ᱠᱚ ᱪᱮᱫᱠᱟ?
ᱦᱮᱸ ᱟᱞᱮ ᱠᱚ ᱮᱸᱻ ᱵᱟᱹᱭᱦᱟᱹᱲ ᱛᱮᱫ ᱞᱮᱻ ᱤᱧ ᱨᱚᱜ ᱨᱚᱦᱚᱭ ᱵᱟᱲᱟᱣ ᱠᱟᱜᱼᱟ᱾ ᱯᱨᱟᱭ, ᱦᱮᱸ ᱵᱟᱹᱫ ᱥᱮᱱ ᱨᱮᱫᱚ ᱫᱟᱜ ᱠᱚ ᱟᱹᱣᱨᱤ ᱞᱟᱜᱟᱜ-ᱟ ᱱᱚᱜᱼᱚᱭ ᱫᱟᱜ ᱮᱜ ᱜᱮᱭᱟᱭ᱾
ᱦᱩᱸ, ᱚᱻ᱾
ᱠᱟᱱᱟ ᱟᱹᱣᱨᱤᱭᱟᱜᱼᱟ᱾
ᱫᱟᱜ ᱠᱮᱫ ᱫᱚᱭ, ᱫᱟᱜ ᱠᱮᱫᱟᱭ ᱦᱚᱞᱟ ᱢᱟᱫᱷᱮᱨ ᱟᱹᱰᱤ ᱡᱳᱨᱮ ᱫᱟᱜ ᱠᱮᱫᱟ᱾
ᱦᱳᱭ ᱫᱟᱜ ᱠᱮᱫᱟᱭ ᱱᱚᱜᱼᱚᱭ ᱦᱚᱞᱟ ᱢᱟᱫᱷᱮᱨ ᱛᱮᱦᱤᱧ ᱦᱚᱸ ᱱᱚᱜᱼᱚᱭ ᱫᱟᱜ ᱮᱜ ᱜᱮᱭᱟ ᱦᱟᱞᱠᱟ ᱦᱟᱞᱠᱟ᱾ ᱦᱮᱸ ᱮᱢᱟᱱ ᱫᱚ ᱡᱳᱨ ᱛᱮᱫᱚ ᱵᱟᱭ ᱡᱟᱹᱲᱤᱭᱮᱜᱼᱟ᱾
ᱢᱟᱱᱮ ᱦᱟᱞᱠᱟ ᱦᱟᱞᱠᱟ ᱫᱟᱜ ᱮᱫᱟᱭ ᱟᱨᱠᱤ ᱤᱝᱠᱟᱹ ᱜᱮ᱾
ᱦᱳᱭ ᱮ ᱦᱟᱞᱠᱟ ᱦᱟᱞᱠᱟ᱾
ᱩᱸᱻ ᱟᱫᱚ ᱜᱚᱝᱠᱮ ᱟᱯᱮ ᱫᱚ ᱠᱷᱟᱹᱞᱤ ᱦᱩᱲᱩ ᱜᱮᱯᱮ ᱨᱚᱦᱚᱭ ᱜᱮᱭᱟ?
ᱦᱮᱸ ᱮᱠᱷᱚᱱ ᱫᱚ ᱚᱱᱟ ᱪᱟᱥ ᱵᱟᱥ ᱠᱟᱹᱢᱤ ᱜᱤ᱾
ᱚ ᱢᱟᱱᱮ ᱮᱠᱷᱚᱱ ᱫᱚ ᱵᱟᱝ ᱢᱟᱱᱮ ᱵᱪᱷᱚᱨ ᱨᱮ ᱟᱨᱠᱤ, ᱛᱤᱱ ᱫᱷᱟᱣ ᱦᱩᱲᱩ ᱯᱮ
ᱫᱷᱟᱣ ᱜᱮ ᱪᱟᱥ ᱫᱚ ᱦᱩᱭᱩᱜ ᱛᱟᱦᱮᱸᱱᱟ᱾
ᱚᱻ ᱛᱟᱨ ᱢᱟᱱᱮ ᱟᱯᱮ ᱫᱚ ᱥᱮᱨᱢᱟ ᱡᱟᱹᱲᱤ ᱛᱮᱜᱮ ᱯᱮ
ᱦᱮᱸ ᱥᱮᱨᱢᱟ ᱡᱟᱹᱲᱤ ᱛᱮᱜᱮ ᱪᱟᱥ ᱫᱚ ᱦᱩᱭᱩᱜ ᱠᱟᱱᱟ᱾
ᱟᱫᱚ ᱚᱠᱚᱭ ᱠᱚᱣᱟᱜ ᱦᱚᱸ ᱥᱮᱞᱚ ᱵᱟᱝ ᱠᱷᱟᱱ ᱰᱚᱵᱟᱜ ᱢᱚᱵᱷᱟᱜ ᱛᱟᱲᱟᱣᱟᱜ ᱵᱟᱹᱱᱩᱜᱼᱟ ᱦᱩᱰᱤᱧ
ᱵᱟᱝ ᱯᱩᱠᱷᱨᱤ ᱦᱮᱱᱟᱜ ᱛᱟᱞᱮᱭᱟ᱾
ᱦᱩᱸ᱾
ᱚᱱᱟ ᱯᱩᱠᱷᱨᱤ ᱠᱷᱚᱱ ᱜᱮᱞᱮ ᱟᱞᱮ ᱫᱚ ᱪᱟᱥ ᱵᱟᱥ ᱞᱮ ᱠᱚᱨᱟᱣ ᱛᱟᱦᱮᱸᱱᱟ᱾
ᱦᱩᱸ᱾
ᱟᱨ ᱚᱸᱰᱮ ᱜᱮ ᱯᱨᱟᱭ ᱪᱟᱥᱵᱟᱥ ᱢᱟᱱᱮ, ᱟᱲᱟᱜ ᱥᱟᱠᱟᱢ ᱥᱮ ᱥᱟᱠ-ᱥᱚᱵᱽᱡᱤ ᱞᱮ ᱨᱚᱦᱚᱭ ᱛᱟᱦᱮᱸᱱᱟ ᱚᱱᱟ ᱠᱷᱚᱱ
ᱚᱻ ᱢᱟᱱᱮ ᱚᱲᱟᱜ ᱨᱮ ᱡᱚᱢ ᱞᱮᱠᱟ ᱟᱨᱠᱤ᱾
ᱚᱲᱟᱜ ᱨᱮ ᱡᱚᱢ ᱞᱮᱠᱟ ᱮᱱᱮ ᱩᱛᱩ ᱟᱹᱠᱷᱨᱤᱧ ᱦᱚᱸ ᱟᱠᱷᱨᱤᱧ ᱡᱚᱢ ᱦᱚᱸ ᱡᱮᱢᱚᱱ ᱦᱟᱴ ᱛᱚᱞᱟ ᱞᱮ ᱤᱫᱤ ᱦᱚᱴᱚ ᱠᱟᱜᱼᱟ᱾ ᱤᱭᱟᱹ ᱵᱟᱲᱟ ᱠᱟᱛᱮ᱾ ᱱᱚᱝᱠᱟ ᱵᱷᱟᱜᱟᱲ ᱵᱷᱟᱜᱟᱲ ᱞᱮᱠᱟᱞᱟᱝ ᱵᱮᱱᱟᱣ ᱠᱟᱜᱼᱟ ᱢᱟᱱᱮ᱾ ᱩᱛᱩ ᱪᱟᱥ ᱵᱟᱲᱜᱮ ᱡᱟᱦᱟᱸ ᱢᱮᱱᱟ ᱢᱮᱱ ᱟᱵᱚᱱ ᱾ ᱚ ᱥᱟᱣ ᱥᱟᱣᱛᱟ ᱛᱚᱱᱛᱥ ᱵᱷᱟᱜᱟᱨ ᱚᱱᱟ ᱚᱸᱰᱮ ᱠᱷᱚᱱ ᱤᱫᱤ ᱦᱚᱴᱚ ᱠᱟᱜ ᱦᱩᱭᱩᱜ ᱛᱟᱦᱮᱱᱟ᱾
ᱚ ᱟᱞᱮ ᱥᱮᱫ ᱦᱚᱸ ᱜᱚᱢᱠᱮ᱾ ᱦᱩᱲᱩ ᱫᱚ ᱢᱤᱫ ᱥᱤᱡᱤᱱ ᱜᱮᱠᱚ ᱨᱚᱦᱚᱭᱟ᱾ ᱛᱚᱵᱮ ᱵᱟᱠᱤ ᱥᱚᱵ ᱥᱚᱵᱡᱤ ᱠᱚ ᱟᱹᱰᱤ ᱡᱳᱨ ᱠᱚ ᱨᱚᱦᱚᱭ ᱜᱮᱭᱟ ᱾ ᱥᱚᱵᱡᱤ ᱢᱮᱱᱛᱮ ᱪᱮᱫ ᱤᱧ ᱞᱟᱹᱭ ᱟᱵᱮᱱᱟ ᱦᱮᱸ ᱥᱚᱵᱡᱤ ᱢᱮᱱᱛᱮ ᱪᱮᱫ? ᱚᱱᱮ ᱱᱚᱣᱟ ᱦᱚᱛᱚᱫ ᱱᱟᱹᱲᱤ ᱠᱚ ᱛᱟᱨᱯᱚᱨᱮ ᱵᱮᱸᱜᱟᱲ ᱠᱚ ᱟ ᱚᱠᱚᱭ ᱠᱚᱫᱚ ᱢᱟᱹᱨᱤᱡ ᱠᱚᱦᱚᱸ, ᱴᱚᱢᱮᱴᱳ ᱠᱚᱦᱚᱸ, ᱦᱮᱸ ᱚᱠᱚᱭ ᱠᱚᱫᱚ ᱟᱞᱩ ᱦᱚᱸᱠᱚ ᱨᱚᱦᱚᱭᱟ ᱵᱟᱫᱟᱢ ᱦᱚᱸ ᱛᱟᱨᱯᱚᱨᱮ ᱡᱚᱛᱚ ᱡᱚᱛᱚ ᱠᱷᱚᱱᱟᱜ ᱡᱟᱹᱥᱛᱤ ᱠᱚ ᱨᱚᱦᱚᱭ ᱜᱮᱭᱟ ᱩᱪᱪᱷᱟ ᱟᱨ ᱠᱚᱨᱚᱞᱟ ᱾ ᱱᱮᱛᱟᱨ ᱫᱚ ᱵᱟᱝ ᱱᱮᱛᱟᱨ ᱫᱚ ᱦᱩᱲᱩ ᱠᱚ ᱨᱚᱦᱚᱭᱮᱫᱟ ᱾
ᱚ ᱱᱟᱯᱮ ᱟᱨ ᱱᱟᱯᱮ ᱫᱚ ᱛᱚᱵᱮ ᱵᱩᱨᱩ ᱫᱤᱥᱚᱢ ᱦᱚᱲ ᱠᱟᱱᱟᱯᱮ?
ᱵᱟᱝ ᱟᱞᱮ ᱫᱚ ᱵᱤᱨ ᱫᱤᱥᱚᱢ᱾ ᱟᱞᱮ ᱫᱚ ᱵᱤᱨ ᱫᱤᱥᱚᱢ ᱦᱚᱲ᱾ ᱦᱩᱸ ᱵᱤᱨ ᱫᱤᱥᱚᱢ ᱦᱚᱲ ᱠᱟᱱᱟᱞᱮ᱾
ᱦᱳᱭ᱾
ᱟᱨ ᱛᱚᱵᱮ ᱩᱥᱥᱟᱹ ᱠᱟᱞᱞᱟ ᱫᱚ, ᱠᱮᱵᱟ ᱪᱮᱫ ᱱᱚᱣᱟ ᱵᱚᱨᱥᱟ ᱥᱤᱡᱤᱱ ᱜᱮᱛᱚ ᱯᱮ ᱨᱚᱦᱚᱭᱟ? ᱢᱟᱱᱮ ᱵᱚᱨᱥᱟ ᱥᱤᱡᱤᱱ ᱜᱮᱛᱚ ᱯᱮ ᱨᱚᱦᱚᱭᱟ?
ᱵᱚᱨᱥᱟ ᱥᱤᱡᱤᱱ ᱜᱮ ᱦᱩᱲᱩᱞᱮ ᱨᱚᱦᱚᱭᱟ ᱵᱟᱹᱠᱤ ᱮᱴᱟᱜ ᱥᱤᱡᱤᱱ ᱫᱚᱠᱚ ᱨᱚᱦᱚᱭ ᱪᱟᱥ ᱵᱟᱲᱟᱭ ᱜᱮᱭᱟ ᱟᱹᱰᱤ ᱦᱚᱲ ᱫᱚ᱾
ᱦᱩᱸ᱾
ᱢᱟᱱᱮ ᱵᱟᱹᱠᱤ ᱥᱤᱡᱤᱱ ᱦᱚᱸ ᱵᱚᱨᱥᱟ ᱥᱤᱡᱤᱱ ᱫᱚ ᱦᱩᱲᱩ ᱦᱩᱲᱩ ᱠᱚᱯᱮ ᱪᱟᱥ ᱵᱟᱲᱟᱭ ᱛᱟᱦᱮᱱᱟ ᱟᱨ ᱵᱟᱠᱤ ᱥᱤᱡᱤᱱ ᱫᱚ ᱢᱟᱱᱮ ᱵᱟᱠᱤ ᱥᱟᱠᱥᱚᱵᱽᱡᱤ᱾
ᱦᱳᱭ ᱡᱮᱢᱚᱱ ᱛᱩᱲᱤ ᱛᱤᱞᱢᱤᱧ ᱛᱟᱨᱯᱚᱨᱮ ᱚᱱᱟ ᱠᱚᱜᱮ ᱟᱨᱠᱤ ᱾
ᱦᱳᱭ ᱚᱱᱠᱟᱜᱮ ᱟᱞᱮ ᱦᱚᱸ ᱱᱚᱜᱼᱚᱭ ᱪᱟᱥ ᱨᱟᱠᱟᱵ ᱵᱟᱲᱟ ᱠᱟᱛᱮ ᱡᱮᱢᱚᱱ ᱤᱭᱟᱹ ᱪᱟᱣ ᱚᱱᱟ ᱢᱟᱜᱽ ᱯᱷᱟᱹᱜᱩᱱ ᱠᱷᱚᱱ ᱫᱚ ᱛᱩᱲᱤ ᱠᱚ ᱪᱟᱥ ᱵᱟᱲᱟ ᱦᱩᱭᱩᱜᱼᱟ ᱛᱚ ᱚᱱᱟ ᱞᱟᱦᱟ ᱠᱷᱚᱱ᱾
ᱠᱟᱞᱤ ᱪᱟᱸᱫᱳ ᱠᱷᱚᱱ ᱡᱟᱠᱚ ᱢᱮᱱᱟ᱾
ᱦᱳᱭ᱾
ᱟᱫᱚ᱾ ᱱᱤᱛᱚᱝ ᱫᱚ ᱦᱩᱲᱩ ᱜᱮ ᱱᱚᱜᱼᱚᱭ ᱦᱩᱲᱩ ᱠᱚᱜᱮ ᱪᱟᱥ ᱵᱟᱲᱟ ᱦᱩᱭᱩᱜᱼᱟ ᱥᱟᱠᱥᱚᱵᱽᱡᱤ ᱠᱚ ᱢᱮᱱᱟᱜᱼᱟ ᱱᱚᱜᱼᱚᱭ ᱦᱮ᱾ ᱢᱟᱨᱟᱝ ᱜᱷᱩᱴᱩ ᱠᱚ ᱢᱮᱱᱟᱜ ᱛᱟᱞᱮᱭᱟ ᱥᱮ ᱟᱞᱮ ᱫᱚ ᱦᱩᱸ ᱚᱱᱟ ᱠᱚᱨᱮ ᱜᱮ ᱪᱟᱥ ᱵᱟᱲᱟ ᱦᱩᱭᱩᱜ ᱛᱟᱦᱮᱱᱟ᱾ ᱦᱮ ᱡᱚᱢ ᱵᱮᱸᱜᱟᱲᱮᱵᱷᱚᱝ ᱵᱩᱨᱵᱩᱴᱩ ᱡᱮᱢᱚᱱ ᱠᱚ ᱪᱟᱥ ᱵᱟᱲᱟᱭᱟ ᱾
ᱦᱚᱸ, ᱚᱲᱟᱜ ᱥᱩᱨ ᱨᱮᱜᱮ ᱵᱟᱹᱫᱽ ᱛᱟᱯᱮ ᱟᱯᱮᱭᱟᱜ ᱫᱚ?
ᱦᱮᱸ ᱚᱲᱟᱜ ᱥᱩᱨ ᱠᱚᱨᱮ ᱠᱷᱚᱱ ᱜᱮ ᱵᱟᱹᱫᱽ ᱠᱚᱫᱚ ᱢᱮᱱᱟᱜ ᱛᱟᱞᱮᱭᱟ ᱢᱟᱨᱟᱝ ᱢᱟᱨᱟᱝ ᱜᱷᱩᱴᱩ ᱜᱮᱭᱟ ᱯᱷᱟᱨᱟᱠ ᱜᱮᱭᱟ ᱯᱮᱨᱟᱭ᱾
ᱦᱩᱸ᱾
ᱯᱮᱨᱟᱭ ᱦᱟᱯ ᱠᱤᱞᱳᱢᱤᱴᱟᱨ ᱨᱟᱥᱛᱟ ᱮ ᱦᱮᱭ ᱦᱮᱞᱟᱜ ᱦᱩᱭᱩᱜᱼᱟ ᱵᱟᱹᱫᱽ ᱫᱚ ᱢᱟᱱᱮ ᱵᱟᱠᱤ ᱜᱷᱩᱴᱩ ᱠᱟᱱ ᱛᱟᱞᱮᱭᱟ᱾ ᱮ ᱦᱟᱯ ᱠᱤᱞᱳᱢᱤᱴᱟᱨ ᱠᱷᱚᱡ ᱫᱚ ᱢᱟᱱᱮ ᱱᱚᱛᱮ ᱫᱚ ᱾ ᱵᱟᱹᱫᱽ ᱠᱚ ᱯᱟᱲᱟᱜ ᱠᱟᱛᱟᱞᱮᱭᱟ ᱚᱱᱛᱮ ᱫᱚ ᱥᱟᱺᱜᱤᱧ ᱥᱟᱺᱜᱤᱧ ᱨᱮ
ᱚᱸ ᱵᱟ ᱟᱞᱮᱛᱼᱼ ᱛᱚ ᱠᱟᱹᱴᱤᱡ ᱥᱟᱹᱜᱤᱧ ᱜᱮᱭᱟ ᱛᱚᱵᱮ ᱵᱤᱨ ᱫᱤᱥᱚᱢ ᱛᱚ ᱟᱫᱟ ᱟᱞᱮ ᱫᱚ ᱦᱩᱲᱩ ᱡᱩᱫᱤ ᱠᱚ ᱨᱚᱦᱚᱭᱟ᱾ ᱛᱟᱨ ᱠᱚᱛᱮ ᱠᱚ ᱜᱷᱮᱨᱟᱣ ᱠᱟᱜ-ᱟ ᱟᱹᱰᱤ ᱡᱳᱨ ᱦᱟᱹᱛᱤ ᱠᱚᱠᱚ ᱦᱤᱡᱩᱜ ᱜᱮᱭᱟ ᱛᱚ᱾
ᱦᱮ ᱵᱚᱛᱚᱨᱟᱱ ᱡᱤᱱᱤᱥ ᱠᱟᱱ ᱜᱮᱭᱟ, ᱦᱟᱹᱛᱤ ᱠᱚᱫᱚ ᱠᱚ ᱟᱹᱰᱤ ᱠᱷᱚᱛᱤ ᱠᱷᱚᱭ ᱠᱷᱚᱛᱤ ᱠᱚ ᱠᱚᱨᱟᱣ ᱜᱮᱭᱟ᱾
ᱟᱹᱰᱤ ᱡᱳᱨ ᱟᱹᱰᱤ ᱡᱳᱨ ᱦᱩᱲᱩ ᱜᱮ ᱵᱤᱥᱤ ᱠᱚ ᱡᱚᱢ ᱜᱮᱭᱟ ᱵᱟᱠᱤ ᱥᱚᱵᱽᱡᱤ ᱫᱚ ᱩᱱᱟᱹᱜ ᱵᱟᱠᱼᱼ
ᱵᱟᱠᱚ ᱡᱚᱢ ᱛᱟᱦᱮᱸᱱᱟ᱾ ᱟᱨ ᱫᱤᱭᱮ ᱯᱚᱨ ᱚᱱᱟ ᱠᱚᱸᱰᱷᱟ ᱠᱩ ᱢᱚᱱᱰᱷᱟ ᱠᱚᱠᱚ ᱨᱚᱦᱚᱭ ᱠᱚ ᱨᱚᱦᱚᱭ ᱵᱟᱲᱟᱭ ᱜᱮᱭᱟ ᱠᱚ ᱚᱱᱟ ᱠᱚ ᱵᱟᱠᱚ ᱡᱚᱢ ᱛᱟᱯᱮ?
ᱠᱚᱸᱰᱷᱟ ᱟᱫᱚ ᱚᱱᱟ ᱫᱚ ᱯᱚᱴᱚᱢ ᱠᱚᱜ ᱫᱚ᱾ ᱟ ᱡᱚᱢ ᱜᱮᱭᱟ ᱠᱚ ᱟᱹᱰᱤ ᱥᱚᱢᱚᱭ ᱱᱟᱲᱤ ᱠᱚᱠᱚ ᱛᱚᱯᱟᱜ ᱤᱫᱤᱭᱟ᱾ ᱛᱚᱵᱮ ᱠᱚᱨᱞᱟ ᱠᱚᱫᱚ ᱵᱟᱠᱚ ᱡᱚᱢᱟ ᱥᱮ ᱦᱟᱲᱟᱫ ᱜᱮᱭᱟ ᱚᱱᱟ ᱡᱤᱱᱤᱥ ᱫᱚ᱾ ᱦᱮᱸ ᱚᱱᱟ ᱥᱟᱠᱟᱢ ᱦᱚᱸ ᱪᱮᱫᱠᱟ ᱪᱚ ᱵᱩᱡᱷᱟᱹᱜ-ᱟ ᱟᱨ ᱚᱱᱟ ᱠᱷᱟᱹᱛᱤᱨ ᱚᱱᱟ ᱫᱚ ᱵᱟᱠᱚ ᱡᱚᱢᱟ ᱟᱨ ᱛᱟᱨ ᱛᱮᱦᱚᱸ ᱫᱚᱢᱮ ᱜᱷᱮᱨᱟᱣ ᱛᱟᱦᱮᱱᱟ ᱥᱮ ᱵᱟᱠᱚ ᱩᱰᱩᱝ ᱫᱟᱲᱮᱜ-ᱟ ᱮᱠᱫᱚᱢ ᱡᱚᱲᱟᱣ ᱩᱛᱟᱹᱨᱚᱜ-ᱟ
ᱟᱨ ᱛᱟᱨ ᱚᱱᱟ ᱨᱚᱜᱽ ᱨᱚᱜᱟ ᱛᱟᱨ ᱫᱚ ᱟᱹᱰᱤ ᱡᱳᱨ ᱠᱚ ᱵᱚᱛᱚᱨᱟᱜ-ᱟ ᱥᱮ ᱦᱟᱹᱛᱤ ᱫᱚ᱾
ᱦᱟᱹᱭ᱾ ᱛᱚᱵᱮ ᱛᱚ ᱟᱵᱮᱱ ᱫᱚ ᱵᱤᱨ ᱫᱤᱥᱚᱢ ᱦᱚᱲ ᱠᱟᱱᱟ ᱵᱮᱱ᱾ ᱟᱹᱰᱤ ᱟᱹᱰᱤ ᱵᱷᱟᱹᱜᱤ ᱠᱟᱛᱷᱟ᱾ ᱟᱹᱞᱤᱧ ᱢᱤᱫᱴᱮᱡ ᱠᱟᱛᱷᱟ ᱞᱤᱧ ᱠᱩᱞᱤᱭᱮᱫ ᱵᱮᱱᱟ? ᱟᱹᱜᱤ ᱥᱟᱹᱨᱤ ᱜᱮᱛᱚ ᱟᱹᱰᱤ ᱩᱫ ᱠᱚᱯᱮ ᱩᱫ ᱠᱚ ᱦᱩᱭᱩᱜ ᱛᱟᱯᱮᱭᱟ ᱵᱤᱨ ᱠᱚᱨᱮ᱾ ᱯᱩᱴᱠᱟᱹ ᱠᱚ ᱮᱜ ᱛᱤᱜ ᱠᱚ ᱛᱤᱜ ᱠᱚ ᱫᱚᱢᱮ ᱟᱭᱢᱟ ᱩᱫ ᱠᱚ ᱦᱮᱱᱟᱜ-ᱟ ᱟᱹᱰᱤ
ᱦᱮᱸ᱾
ᱟᱹᱰᱤ ᱥᱮᱬᱟ ᱥᱮᱬᱟ ᱡᱤᱱᱤᱥ ᱠᱚ ᱛᱟᱦᱮᱸᱱᱟ᱾
ᱟᱭᱢᱟ ᱡᱟᱹᱥᱛᱤ ᱢᱤᱫ ᱫᱷᱟᱣ ᱡᱩᱫᱤᱵᱤᱱ ᱪᱟᱞᱟᱜ-ᱟ, ᱦᱮᱸ᱾
ᱛᱚᱵᱮ ᱪᱮᱫ ᱞᱮᱠᱟ ᱥᱤᱵᱤᱞᱟ ᱱᱟᱜ ᱚᱱᱟ ᱠᱚ ᱠᱟᱹᱴᱤᱡ ᱚᱱᱩᱵᱷᱚᱵᱽ ᱵᱮᱱ ᱞᱟᱹᱭ ᱫᱟᱲᱮᱭᱟᱜ-ᱟ᱾ ᱩᱵ ᱠᱚᱨᱮᱱᱟᱜ ᱧᱩᱛᱩᱢ ᱠᱩ, ᱦᱮᱸ ᱵᱷᱟᱹᱜᱤ ᱠᱚᱜ-ᱟ᱾
ᱠᱚᱨᱮᱱᱟᱜ ᱩᱫ ᱠᱚᱨᱮᱱᱟᱜ ᱧᱩᱛᱩᱢ ᱦᱚᱭ ᱛᱚ ᱩᱱᱟᱹᱜ ᱫᱚ ᱟᱹᱣᱨᱤ ᱠᱚ ᱛᱚ ᱵᱟᱹᱞᱤᱧ ᱵᱟᱲᱟᱭᱟ, ᱛᱚᱵᱮ ᱡᱚᱢ ᱵᱟᱲᱟ ᱟᱠᱟᱫᱟᱞᱤᱧ ᱟᱹᱞᱤᱧ ᱫᱚ ᱵᱟᱹᱞᱤᱧ ᱥᱮᱱᱚᱜ ᱜᱮᱭᱟ ᱛᱚ᱾ ᱜᱚᱜᱚ ᱵᱟᱵᱟ ᱛᱟᱠᱚ ᱜᱮᱠᱚ ᱥᱮᱱᱚᱜ ᱜᱮᱭᱟ ᱟᱹᱜᱩᱭᱟᱠᱚ᱾ ᱛᱚᱵᱮ ᱢᱤᱫ ᱫᱷᱟᱣ ᱡᱩᱫᱤ ᱵᱤᱨ ᱠᱚᱥ ᱥᱮᱱᱚᱜ-ᱟ, ᱡᱷᱚᱛᱚ ᱦᱚᱲ ᱢᱤᱫ ᱡᱷᱚᱞᱟ ᱛᱮᱫ ᱫᱚᱠᱚ ᱟᱹᱜᱩ ᱡᱚᱝ ᱜᱮᱭᱟ ᱟᱹᱨᱠᱤ᱾ ᱚᱱᱠᱟ ᱫᱚ ᱠᱚ ᱧᱟᱢᱟ ᱟᱫᱚ ᱦᱟᱹᱛᱤ ᱵᱚᱛᱚᱨ ᱠᱷᱟᱹᱛᱤᱨ ᱵᱟᱠᱚ ᱥᱮᱱᱚᱜ ᱜᱮᱭᱟ᱾ ᱦᱮᱸ, ᱛᱚ ᱩᱫ ᱩᱛᱩ ᱫᱚ ᱮᱠᱫᱚᱢ ᱟᱹᱰᱤ ᱡᱟᱹᱥᱛᱤ ᱵᱩᱡᱷᱟᱹᱜ-ᱟ᱾ ᱢᱤᱫ ᱫᱷᱟᱣ ᱨᱮᱱᱟᱜ ᱚᱱᱟ ᱯᱚᱴᱚᱞᱟ ᱵᱟᱝᱠᱷᱟᱱ ᱢᱤᱫ ᱴᱩ ᱠᱩ ᱩᱛᱩ ᱠᱟᱹᱴᱤᱡ ᱡᱩᱫᱤ ᱴᱚᱠ ᱛᱟᱦᱮᱸᱱᱟ ᱟᱨᱦᱚᱸ ᱡᱩᱛᱚᱜ ᱜᱮᱭᱟ᱾ ᱦᱮᱸ᱾ ᱢᱟᱱᱮ ᱵᱮᱥ ᱵᱩᱡᱷᱟᱹᱜ-ᱟ ᱟᱹᱰᱤ ᱡᱳᱨ ᱦᱟᱸᱜ ᱚᱱᱮ ᱫᱟᱜ ᱫᱤᱱ ᱨᱮᱱ ᱦᱟᱹᱠᱩ ᱦᱩᱰᱤᱧ ᱦᱩᱰᱤᱧ ᱦᱩᱰᱤᱧ ᱦᱩᱰᱤᱧ ᱦᱟᱠᱩ ᱪᱮᱫᱠᱟᱢ ᱩᱛ ᱩᱛᱩ ᱞᱮᱱ ᱠᱷᱟᱱ ᱞᱚᱞᱚ ᱫᱟᱠᱟ ᱥᱟᱶ ᱟᱹᱰᱤ ᱡᱩᱛ ᱡᱚᱢᱚᱜᱚᱜ-ᱟ᱾ ᱩᱫ ᱦᱚᱸ ᱚᱱᱠᱟ ᱜᱮ ᱡᱚᱢᱚᱜᱚᱜ-ᱟ᱾ ᱡᱩᱫᱤ ᱫᱟᱜ ᱫᱤᱱ ᱟᱹᱨᱠᱤ ᱧᱟᱢᱚᱜ-ᱟ᱾ ᱟᱹᱰᱤ ᱥᱤᱵᱤᱞ ᱵᱩᱡᱷᱟᱹᱜ-ᱟ᱾
ᱟᱹᱰᱤ ᱥᱤᱵᱤᱞ ᱜᱮᱭᱟ ᱫᱤᱭᱮ ᱯᱚᱨ ᱯᱩᱴᱠᱟᱹ ᱠᱚ ᱥᱮ ᱪᱮᱫ ᱠᱚᱞᱤᱧ ᱟᱸᱡᱚᱢ ᱵᱟᱲᱟ ᱟᱠᱟᱫᱟ ᱟᱹᱰᱤ ᱵᱟᱡᱟᱨ ᱠᱚᱨᱮ ᱞᱤᱧ ᱧᱮᱞ ᱵᱟᱲᱟᱭ ᱜᱮᱭᱟ᱾ ᱵᱤᱨ ᱫᱤᱥᱚᱢ ᱠᱷᱚᱱ ᱠᱚ ᱟᱹᱜᱩᱭᱟ᱾ ᱟᱹᱰᱤ ᱟᱹᱰᱤ ᱠᱚ ᱢᱮᱱᱟ ᱟᱹᱰᱤ ᱫᱟᱢ ᱠᱚ ᱦᱟᱛᱟᱣᱟ ᱮᱠᱫᱚᱢ᱾
ᱛᱟᱣᱟ ᱛᱤᱱᱥᱚ ᱴᱟᱠᱟ ᱠᱮᱡᱤ ᱞᱮᱠᱟ᱾
ᱛᱤᱱᱥᱚ ᱴᱟᱠᱟ ᱯᱨᱟᱭ ᱪᱟᱨᱥᱚ ᱴᱟᱠᱟ ᱠᱤᱞᱳ᱾ ᱯᱩᱴᱠᱟᱹ ᱞᱤᱧ ᱧᱮᱞ ᱟᱠᱟᱫᱟ ᱯᱟᱸᱪᱥᱚ ᱦᱟᱡᱟᱨ ᱴᱟᱠᱟ ᱫᱷᱟᱹᱵᱤᱡ ᱠᱚ ᱟᱹᱠᱷᱨᱤᱧ ᱛᱟᱦᱮᱸᱱᱟ᱾ ᱛᱟ ᱦᱮᱸ ᱟᱹᱰᱤ ᱱᱟᱯᱟᱭ ᱟᱯᱮ ᱫᱚ ᱟᱯᱮ ᱫᱚ ᱨ ᱱᱮᱛᱟᱨ ᱨᱳᱡᱽᱜᱟᱨ ᱠᱚᱨᱮ ᱡᱩᱫᱤ ᱪᱮᱥᱴᱟ ᱦᱳᱭᱳᱜ-ᱟ᱾ ᱡᱩᱫᱤ ᱵᱤᱨ ᱠᱚᱨᱮ ᱡᱩᱫᱤ ᱠᱟᱹᱴᱤᱡ ᱮᱢ ᱠᱷᱟᱴ ᱪᱟᱣ ᱞᱮᱱᱠᱷᱟᱱ ᱵᱟᱝ, ᱟᱭᱢᱟ ᱯᱚᱭᱥᱟ ᱴᱟᱠᱟ ᱤᱱᱠᱟᱢ ᱨᱮᱱᱟᱜ ᱨᱟᱥᱛᱟ ᱢᱮᱱᱟᱜ ᱜᱮᱭᱟ᱾
ᱦᱮᱸ ᱟᱭᱢᱟ ᱠᱟᱹᱣᱰᱤ ᱫᱚ ᱦᱩᱭᱩᱜ-ᱟ᱾ ᱛᱚᱵᱮ ᱚᱱᱮ ᱵᱚᱛᱚᱨ ᱛᱟᱞᱮ᱾ ᱠᱟᱹᱴᱤᱡ ᱥᱟᱨᱟᱫᱤᱱ ᱜᱮᱠᱚ ᱛᱟᱦᱮᱸᱱ ᱜᱮᱭᱟ ᱥᱮ, ᱚᱴᱟᱜ ᱳᱠᱳ ᱳᱠᱳ ᱠᱚᱜ-ᱟ ᱠᱚ ᱩᱱᱠᱩ ᱦᱚᱸ᱾ ᱦᱩᱸ ᱢᱟᱱᱮ ᱡᱤᱣᱤ ᱠᱚ ᱵᱚᱛᱚᱨ ᱛᱟᱦᱮᱱ ᱛᱟᱢᱟ ᱟᱨᱠᱤ ᱯᱩᱭᱥᱟᱹ ᱠᱷᱚᱱᱟᱜ ᱫᱚ
ᱛᱟᱦᱮ ᱫᱚ ᱛᱟᱦᱮᱱ ᱜᱮᱭᱟ ᱟᱫᱚ ᱱᱩᱠᱩ ᱦᱚᱸᱛᱚ ᱩᱱᱠᱩ ᱡᱤᱱᱤᱥ ᱦᱚᱸ ᱩᱱᱟᱹᱜ ᱪᱟᱬ ᱫᱚ ᱵᱟᱠᱚ ᱞᱟᱜᱟᱜᱼᱟ᱾
ᱦᱮᱸ ᱦᱮᱸ ᱩᱱᱟᱹᱜ ᱪᱟᱬ ᱫᱚ ᱵᱟᱠᱚ ᱞᱟᱜᱟᱜᱼᱟ ᱟᱫᱚ ᱛᱚᱵᱩ ᱟᱹᱰᱤ ᱜᱟᱱ ᱠᱚ ᱯᱟᱹᱨᱠᱟᱹᱣ ᱟᱠᱟᱱᱟ ᱧᱮᱞ ᱞᱮᱱᱠᱷᱟᱱ ᱦᱚᱲ ᱫᱚᱠᱚ ᱵᱷᱤᱲᱠᱟᱹᱜ ᱠᱟᱱᱟ ᱥᱮ᱾
ᱦᱳᱭ ᱵᱷᱤ ᱤᱭᱟᱹᱠᱚ ᱟᱨ ᱟᱢ ᱵᱟᱢ ᱵᱷᱤᱲᱠᱟᱹᱣ ᱞᱮᱱᱠᱷᱟᱱ ᱫᱚ ᱵᱟᱭ ᱞᱟᱦᱟ ᱦᱟᱛᱟᱣᱟ᱾
ᱵᱟᱦ ᱩᱱ ᱫᱚ ᱮᱠᱫᱚᱢ ᱟᱠᱚ ᱫᱚ ᱮᱠᱫᱚᱢ ᱨᱟᱹᱜᱤ ᱟᱹᱰᱤ ᱵᱮᱥᱤ ᱠᱚ ᱫᱮᱠᱷᱟᱣ ᱩᱛᱟᱹᱨᱟᱜ-ᱟ᱾
ᱦᱳᱭ᱾
ᱮᱸ ᱟᱞᱮ ᱟᱛᱳ ᱨᱮᱫᱚ ᱢᱤᱫᱴᱟᱝ ᱦᱚᱲᱮ ᱜᱚᱛᱚᱣ ᱟᱠᱟᱱ ᱜᱮᱭᱟ ᱤᱱᱠᱟᱹᱛᱮ ᱜᱚᱝᱠᱮ᱾
ᱥᱮ ᱪᱤᱠᱟᱹᱭᱟᱢ ᱟᱫᱚ ᱯᱷᱟᱱᱰᱥ ᱠᱚ ᱧᱟᱢ ᱮᱫᱟ ᱛᱚ ᱜᱚᱫᱚᱜ ᱠᱟᱱ ᱨᱮᱦᱚᱸᱭ ᱡᱟᱦᱟᱸ ᱞᱮᱠᱟ᱾ ᱯᱚᱭᱥᱟ ᱴᱟᱠᱟ ᱠᱚ ᱧᱟᱢ ᱮᱫᱟ ᱟᱫᱚ ᱦᱚᱲ ᱛᱚᱜ ᱫᱚ ᱵᱟᱭ ᱛᱟᱦᱮᱱ ᱠᱟᱱᱟ ᱛᱚ ᱩᱱᱤ ᱜᱮᱢ ᱢᱤᱫᱴᱮᱱ ᱥᱚᱢᱚᱥᱥᱟ ᱦᱩᱭᱩᱜ ᱠᱟᱱᱟ᱾ ᱦᱮᱸ ᱵᱟᱠᱷᱟᱱ ᱵᱷᱟᱹᱜᱤ ᱠᱷᱟᱱ ᱯᱮ ᱮᱢᱚᱜ ᱠᱟᱱᱟ ᱡᱟᱦᱟᱸ ᱞᱮᱠᱟ ᱠᱷᱚᱭ ᱠᱟᱛᱮ ᱦᱩᱭᱩᱜᱼᱟ᱾
ᱠᱤᱨᱤᱧᱚᱜ ᱫᱚᱭ ᱟᱫᱚ ᱩᱱᱤ ᱦᱚᱸ ᱢᱤᱫ ᱢᱟᱛᱨᱚ ᱟᱨ ᱢᱤᱫ ᱢᱟᱛᱨᱚ ᱜᱤᱫᱽᱨᱟᱹ ᱜᱮ ᱛᱟᱦᱮᱸ ᱞᱮᱱ ᱛᱟᱠᱚᱣᱟᱭ ᱥᱮ ᱛᱟᱦᱚᱞᱮ᱾
ᱚ ᱦᱟᱨᱟᱜ ᱜᱤ ᱦᱟᱨᱟᱜ ᱜᱤᱫᱽᱨᱟᱹᱭ ᱛᱟᱦᱮᱸ ᱠᱟᱱᱟ ᱛᱟᱦᱚᱞᱮ ᱠᱷᱟᱱ ᱫᱚ ᱫᱩᱠ ᱨᱮᱱᱟᱜ ᱠᱟᱛᱷᱟ ᱠᱟᱱ ᱜᱮᱭᱟ᱾
ᱦᱟᱨᱟᱜ ᱜᱤᱫᱟᱹᱨ ᱛᱟᱨᱯᱚᱨ ᱵᱟᱹᱦᱩ ᱦᱚᱸᱠᱚ ᱟᱹᱜᱩᱣᱟᱭ ᱢᱟ ᱢᱮᱱᱛᱮ ᱵᱟᱠᱚ ᱟᱹᱜᱩ ᱫᱟᱲᱮᱭᱟᱫᱮᱭᱟ᱾
ᱟᱨ ᱪᱤᱠᱟᱹᱭᱟᱢ ᱱᱚᱣᱟ ᱠᱚᱫᱚ ᱦᱩᱭᱩᱜ ᱡᱤᱱᱤᱥ ᱫᱚ ᱵᱟᱝ ᱨᱩᱣᱟᱹᱲᱚᱜᱼᱟ᱾ ᱡᱟ ᱠᱷᱚᱭ ᱠᱷᱚᱛᱤ ᱚᱞᱱᱛᱟᱦᱮᱱ ᱠᱷᱟᱱ ᱫᱚ
ᱦᱩᱸ᱾ ᱦᱩᱭᱩᱜ ᱜᱮᱭᱟ᱾
ᱫᱤᱭᱮ ᱯᱚᱨ ᱚᱱᱟ ᱠᱚ ᱯᱮ ᱟᱹᱠᱷᱨᱤᱧ ᱵᱟᱲᱟᱭᱮᱫ ᱛᱟᱦᱮᱱᱟ ᱥᱮ ᱵᱟᱝᱟ?
ᱵᱟᱝᱜ ᱜᱚᱝᱠᱮ ᱚᱲᱟᱜ ᱡᱚᱢ ᱞᱟᱹᱜᱤᱫ ᱠᱚ ᱟᱹᱜᱩᱭᱟ ᱛᱟᱨᱯᱚᱨ ᱫᱟᱜ ᱫᱤᱱ ᱫᱚ ᱱᱚᱝᱠᱟ ᱥᱳᱲᱮ ᱡᱚᱝᱟᱜᱼᱟᱠᱚ ᱡᱤᱞ᱾ ᱡᱤᱞ ᱵᱟᱝ ᱮᱢ ᱟᱛᱮᱦᱚᱸ ᱵᱮᱥ ᱵᱩᱡᱷᱟᱹᱜᱼᱟ ᱮᱠᱫᱚᱢ᱾ ᱥᱳᱲᱮ ᱦᱮᱸ ᱢᱟᱱᱮ ᱮᱛᱚ ᱥᱚᱲᱚᱢ ᱵᱩᱡᱷᱟᱹᱜᱼᱟ ᱵᱟᱝ ᱟᱹᱵᱤᱱ ᱡᱮ ᱦᱤᱞᱳᱜ ᱵᱤᱱ ᱤᱥᱤᱱᱟ ᱩᱱ ᱦᱤᱞᱳᱜ ᱫᱚ ᱡᱩᱛ ᱵᱟᱝ ᱵᱩᱡᱷᱟᱹᱜᱼᱟ ᱢᱟᱱᱮ ᱟᱹᱩᱵ ᱫᱚ ᱟᱨᱠᱤ᱾ ᱯᱚᱨᱮᱨ ᱫᱤᱱ ᱥᱮᱛᱟᱜ ᱡᱩᱫᱤ ᱵᱤᱱ ᱡᱚᱢᱟ ᱥᱮ ᱚᱱᱟ ᱨᱮᱱᱟᱜ ᱴᱮᱥ ᱴᱟᱜ ᱟᱹᱰᱤ ᱡᱩᱛ ᱵᱤᱱ ᱵᱩᱡᱷᱟᱹᱣᱟ ᱟᱹᱰᱤ ᱡᱩᱛ ᱢᱟᱱᱮ ᱡᱤᱞ ᱟᱹᱰᱤ ᱥᱤᱰᱵᱤ ᱥᱤᱵᱤᱞᱟᱱᱟ ᱦᱳᱭ᱾
ᱞᱟᱹᱭ ᱢᱮ᱾
ᱯᱩᱴᱠᱟᱹ ᱫᱚ᱾ ᱛᱟᱦᱞᱮ ᱜᱚᱝᱠᱮ ᱟᱯᱮ ᱥᱮᱫ ᱫᱚ ᱟ ᱠᱷᱮᱹᱞ ᱠᱚ ᱪᱮᱫᱠᱟ ᱦᱩᱭᱩᱜ ᱜᱮᱭᱟ᱾
ᱟᱞᱮ ᱴᱷᱮ ᱠᱷᱚᱱᱫᱚ ᱟᱞᱮ ᱥᱮᱱ ᱱᱚᱛᱮ ᱫᱚ ᱯᱷᱩᱴᱵᱚᱞ ᱠᱷᱮᱞᱟ ᱠᱚ ᱦᱩᱭᱩᱜ ᱛᱟᱦᱮᱸᱱ᱾
ᱦᱩᱸ ᱦᱮᱸ᱾
ᱮᱴᱟᱜ ᱵᱟᱟᱹᱠᱤ ᱮᱴᱟᱜ ᱠᱷᱮᱞᱟ ᱫᱚ ᱵᱟᱹᱱᱩᱜᱼᱟ ᱠᱨᱤᱠᱮᱴ ᱠᱚᱫᱚ ᱵᱟᱞᱮ ᱠᱷᱮᱞᱟᱱ ᱛᱟᱦᱮᱱ ᱛᱮ? ᱚᱱᱟ ᱯᱷᱩᱴᱵᱚᱞ ᱯᱷᱩᱴᱵᱚᱞ ᱱᱟ ᱠᱷᱮᱞᱳᱞᱟ᱾
ᱠᱨᱤᱠᱮᱴ ᱫᱚ ᱚᱱᱟ ᱫᱚ ᱵᱟᱝᱜᱟᱞᱤ ᱵᱟᱝᱜᱟᱞ ᱠᱚᱜᱮ ᱵᱮᱥᱤ ᱢᱮᱱᱟᱜ ᱛᱟᱠᱚᱣᱟ ᱥᱟᱱᱛᱟᱲᱟᱜ ᱫᱚ ᱡᱚᱛᱚᱜᱮ ᱯᱷᱩᱴᱵᱚᱞ ᱛᱟᱠᱚᱣᱟ᱾ ᱦᱩᱰᱤᱧ ᱦᱩᱰᱤᱧ ᱠᱷᱟᱱᱟᱜ ᱜᱮ ᱦᱟᱱᱟ ᱦᱮᱸ ᱦᱩᱰᱤᱧ ᱠᱷᱚᱱᱟᱜ ᱜᱮ ᱯᱷᱩᱴ ᱴᱮᱱᱤᱥ ᱛᱮᱠᱚ ᱦᱟᱨᱟᱭᱮᱱᱟ ᱛᱷᱟᱹᱭᱟᱹ ᱛᱷᱟᱹᱭᱟᱛᱮ ᱠᱮᱴᱮᱡ ᱵᱚᱞ ᱡᱟᱦᱟᱸ ᱞᱮᱠᱟ ᱠᱚ ᱵᱟᱡᱟᱣᱮᱱᱟ ᱵᱟᱥ᱾
ᱵᱟᱨᱮ ᱛᱮᱜᱮ ᱛᱚ, ᱟᱹᱰᱤ ᱟᱹᱰᱤ ᱯᱷᱩᱨᱛᱤᱭᱟᱱ ᱠᱷᱮᱞᱳᱰ ᱠᱟᱱ ᱜᱮᱭᱟ ᱯᱷᱩᱴᱵᱚᱞ ᱠᱷᱮᱞᱳᱰ ᱦᱚᱸ, ᱥᱟᱨᱟ ᱜᱟᱷᱞᱤᱡ ᱟᱹᱞᱤᱧ ᱦᱚᱸ ᱦᱩᱰᱤᱧ ᱞᱤᱧ ᱛᱟᱦᱮᱱ ᱠᱷᱮᱞᱹᱳᱜ ᱠᱟᱱ ᱛᱟᱦᱮᱜ ᱜᱮ, ᱟᱨ ᱱᱤᱛ ᱦᱚᱞᱤᱧ ᱟᱞᱤᱧ ᱫᱚᱞᱤᱧ ᱠᱷᱮᱞᱳᱜ ᱜᱮᱭᱟ᱾
ᱦᱸ᱾
ᱦᱸ ᱵᱟᱠᱤ ᱚᱱᱠᱟ ᱞᱟᱹᱴᱩ ᱠᱷᱮᱞᱟ ᱫᱚ ᱵᱟᱹᱞᱤᱧ ᱠᱷᱮᱞᱞᱳᱜ ᱨᱮᱦᱚᱸ᱾ ᱵᱟᱹᱠᱤ ᱱᱚᱜᱼᱚᱭ ᱠᱟᱲᱟ ᱥᱩᱠᱨᱤ, ᱴᱟᱠᱟ ᱯᱚᱭᱥᱟ ᱚᱱᱠᱟ ᱦᱟᱞᱠᱟ᱾ ᱚᱱᱟ ᱠᱚᱨᱮ ᱫᱚᱞᱤᱧ ᱠᱷᱮᱞᱳᱜ ᱜᱮᱭᱚ᱾ ᱦᱳᱭ ᱦᱟᱞᱠᱟ ᱟᱨᱠᱤ, ᱚᱱᱠᱟᱱ ᱫᱷᱟᱢᱟᱠᱟ ᱠᱷᱮᱞ ᱫᱚᱞᱤᱧᱼᱼ ᱠᱷᱮᱞ ᱜᱮᱭᱟ ᱢᱟᱱᱮ ᱞᱟᱹᱴᱩ ᱠᱷᱮᱞ ᱞᱤᱭᱟᱹ ᱫᱚ ᱵᱟᱟᱹᱞᱤᱧ ᱠᱷᱮᱞ ᱛᱟᱦᱮᱱᱟ᱾
ᱟᱫᱚ ᱰᱷᱟᱢᱟᱠᱟ ᱠᱷᱮᱞ ᱫᱚ ᱠᱟᱹᱴᱤᱡ ᱨᱤᱠᱥ ᱛᱟᱦᱮᱱᱟ ᱟᱨ ᱟᱨᱠᱤ, ᱟᱹᱰᱤ ᱪᱚᱲᱟᱼᱼ ᱼᱯᱞᱤᱭᱟᱨ ᱠᱚ ᱛᱟᱦᱮᱱᱟ ᱛᱚ ᱢᱟᱱᱮ᱾
ᱦᱳᱭ᱾
ᱵᱟᱡᱟᱣ ᱵᱚᱛᱚᱨ ᱠᱚᱦᱚᱸ ᱛᱟᱦᱮᱱ ᱜᱮᱭᱟ ᱟᱨᱠᱤ ᱚᱸᱰᱮ ᱫᱚ ᱦᱚᱸ᱾
ᱮᱯᱚᱞ ᱞᱤᱧ ᱠᱷᱮᱞ ᱜᱮᱭᱟ ᱚᱱᱟ ᱠᱚᱫᱚ ᱟᱹᱞᱤᱧ ᱦᱚᱸ᱾ ᱦᱮᱸ ᱵᱷᱟᱜᱤ ᱵᱷᱟᱜᱮ ᱵᱩᱡᱷᱟᱹᱜᱼᱟ ᱮᱠᱷᱚᱱ ᱠᱷᱮᱞ ᱞᱮᱱᱠᱷᱟᱱ ᱥᱚᱨᱤᱨ ᱥᱟᱥᱛᱨᱚ ᱵᱷᱟᱜᱮ ᱛᱟᱦᱮᱱᱟ᱾
ᱵᱷᱟᱜᱤ ᱛᱟᱦᱮᱱᱟ ᱟᱨ ᱟᱹᱰᱤ ᱦᱚᱲᱮᱢ ᱧᱟᱢ ᱠᱚᱣᱟ ᱥᱮ ᱢᱟᱱᱮ ᱩᱱᱠᱩ ᱟᱢᱟᱜ ᱮᱵᱤᱞᱤᱴᱤ ᱴᱢ ᱵᱩᱡᱷᱟᱹᱣ ᱫᱟᱲᱮᱭᱟᱜ ᱛᱟᱢᱟ ᱪᱮᱫ ᱠᱟᱱᱟ ᱵᱟᱝ᱾ ᱦᱮᱸ ᱠᱷᱮᱞ ᱫᱚ ᱟᱹᱰᱤ ᱵᱷᱟᱜᱭᱟ ᱢᱟᱱᱮ ᱟᱹᱰᱤ ᱜᱮ ᱵᱷᱟᱜᱮᱭᱟ᱾
ᱵᱷᱟᱹᱜᱤ ᱜᱮ ᱦᱮᱸ ᱠᱩᱥᱤ ᱦᱚᱸᱞᱤᱧ ᱠᱩᱥᱤᱭᱟᱜᱼᱟ ᱯᱷᱩᱴᱵᱚᱞ ᱠᱷᱮᱞ ᱜᱮ ᱵᱷᱟᱜᱤ᱾